ᱦᱳᱭ ᱮ ᱵᱟᱹᱵᱩ ᱟᱸᱡᱚᱢᱚᱜ ᱠᱟᱱᱟ?
ᱮᱠᱵᱟᱨᱮ ᱯᱩᱨᱟᱹ ᱟᱸᱡᱚᱢᱚᱜ ᱠᱟᱱ ᱜᱤᱭᱟ. ᱟᱫᱚ ᱟᱹᱰᱤ ᱡᱚᱨ ᱮᱱᱛᱮᱜ ᱜᱚᱞ ᱠᱟᱱᱟ ᱛᱚ ᱩᱱᱟᱹᱜ ᱜᱮ ᱪᱮᱛᱟᱢ ᱨᱚᱲᱟᱹᱧ ᱠᱟᱱᱟ ᱟᱸᱡᱚᱢᱮᱫ ᱜᱮᱭᱟᱭ
ᱚ ᱤᱧᱜ ᱱᱤᱛᱚᱜ ᱯᱟᱞᱮᱱ ᱵᱟᱝᱜᱮᱢ ᱟᱸᱡᱚᱢᱟ
ᱦᱳᱭ ᱦᱳᱭ
ᱚᱱᱟᱛᱮ ᱡᱚᱨ ᱧᱚᱜ ᱤᱧ ᱨᱚᱲᱟᱜ ᱠᱟᱱᱟ
ᱟᱪᱷᱟ ᱟᱪᱷᱟ ᱵᱟᱹᱧ ᱪᱟᱞᱟᱣ ᱟᱠᱟᱱᱟ ᱦᱮᱸ ᱥᱮ ᱟᱫᱚ ᱟᱫᱚ ᱠᱟᱛᱷᱟ ᱫᱚ ᱦᱩᱭᱩᱜ ᱟᱯᱮ ᱢᱟ ᱦᱮᱸᱥᱮ ᱟᱯᱮᱫ ᱫᱚ ᱵᱤᱫ ᱫᱤᱥᱚᱢ ᱥᱮ
ᱦᱳᱭᱸᱻ
ᱟᱫᱚ ᱚᱱᱟ ᱠᱷᱟᱹᱛᱤᱨ ᱛᱮ ᱤᱧᱤᱧ ᱠᱩᱠᱞᱤᱞᱤᱧ ᱫᱚᱦᱚᱭᱮᱫᱟ ᱦᱮᱸ ᱥᱮ ᱟᱫᱚ ᱱᱮᱛᱟᱨ ᱯᱩᱴᱠᱟᱹ ᱠᱚ ᱧᱟᱢᱚᱜ ᱠᱟᱱᱟ ᱥᱮ ᱵᱟᱝ ᱟᱯᱮ ᱥᱮ?
ᱦᱮᱸᱻ ᱠᱚ ᱚᱢᱚᱱᱚᱜ ᱠᱟᱱᱟ ᱯᱩᱴᱠᱟᱹ ᱠᱚᱦᱚᱸ ᱡᱟᱱᱟᱢ ᱠᱟᱱᱟ
ᱟᱪᱷᱟ ᱛᱟᱦᱞᱮ ᱟᱹᱜᱩ ᱞᱮ ᱪᱟᱞᱟᱜᱼᱟ ᱥᱮ ᱵᱟᱝ?
ᱦᱮᱸ ᱦᱤᱡᱩᱜ ᱯᱮ
ᱦᱳᱭ ᱟᱨᱠᱤ ᱪᱮᱫᱟᱜ ᱵᱟᱝ ᱢᱟ ᱡᱚᱢ ᱵᱩᱡᱷᱟᱹᱣ ᱠᱟᱱᱟ ᱥᱮ
ᱦᱳᱭ
ᱵᱟᱯᱮ ᱛᱚᱯᱮ ᱡᱚᱢ ᱟᱸᱜᱷᱟᱬ ᱟᱠᱟᱱᱟ
ᱟᱞᱮ ᱫᱚ ᱫᱤᱱᱟᱹᱢ ᱜᱮᱞᱮ ᱡᱚᱢᱟᱜ ᱠᱟᱱᱟ ᱩᱫ ᱯᱩᱴᱠᱟᱹ ᱫᱚ ᱱᱤᱛᱚᱜ ᱫᱚ
ᱦᱮᱸ ᱛᱩᱢᱵᱩᱜ ᱤᱝ ᱯᱮ ᱡᱚᱢ ᱜᱮᱭᱟ
ᱛᱩᱢ ᱩᱴ ᱵᱟ
ᱦᱚᱣ
ᱚᱱᱟ ᱫᱚ ᱛᱩᱢᱵᱩᱜ ᱩᱫ ᱫᱚᱠᱚ ᱡᱚᱢ ᱛᱮ?
ᱡᱚᱢ ᱴᱟᱭᱤᱢ ᱠᱚᱫᱚ ᱡᱚᱢ ᱜᱮᱭᱟ ᱚᱱᱟ ᱟᱢ ᱞᱟᱦ ᱫᱷᱟᱨᱮ ᱦᱮᱱᱟᱜ ᱟᱠᱟᱫ ᱢᱮᱭᱟ ᱥᱮ ᱚᱱᱟ ᱫᱟᱹᱭ ᱦᱟᱱᱟ ᱫᱷᱟᱨᱮ ᱛᱮ ᱠᱚ ᱡᱚᱢ ᱠᱮᱭᱟ
ᱚᱸ
ᱤᱧ ᱦᱚᱸ ᱵᱟᱹᱧ ᱵᱟᱰᱟᱭ ᱛᱟᱦᱮᱸᱫ ᱤᱧ ᱦᱚᱸ ᱱᱚᱜ ᱦᱚᱞᱟ ᱢᱟᱫᱷᱮᱨᱤᱧ ᱥᱮᱱ ᱞᱮᱱ ᱫᱚ ᱚᱱᱛᱮ ᱩᱱ ᱥᱚᱢᱚᱭᱤᱧ ᱵᱟᱰᱟᱭ ᱠᱮᱫᱟ ᱦᱮᱛᱩ ᱡᱚᱢ ᱜᱮ
ᱚᱸᱻ ᱤᱧ ᱫᱩᱧ ᱵᱟᱰᱟᱭᱟ ᱢᱟᱱᱮ ᱟᱹᱰᱤ ᱦᱩᱰᱤᱧ ᱨᱤᱧ ᱧᱮᱞ ᱟᱠᱟᱫ ᱛᱟᱦᱮᱸᱱᱟ ᱛᱩᱵᱟᱹ ᱩᱵ ᱫᱚ ᱟᱫᱚ ᱚᱱᱟ ᱫᱧ ᱨᱟᱱ ᱟᱠᱚ ᱡᱚᱢ ᱫᱚ ᱵᱟᱠᱚ ᱡᱚᱢᱟ ᱢᱟᱱᱮ ᱩᱱᱤ ᱨᱟᱱ ᱥᱟᱛᱮ ᱪᱮᱫ ᱞᱮᱠᱟ ᱢᱮᱥᱟ ᱠᱟᱛᱮᱫ ᱠᱚ ᱡᱚᱢᱟ
ᱦᱚᱸ ᱨᱟᱱ ᱦᱚᱸᱠᱚ
ᱦᱮᱸ
ᱮᱭ ᱨᱟᱱ ᱫᱚ ᱪᱮᱫ ᱨᱮᱠᱚ ᱞᱟᱜᱟᱣᱟ?
ᱚᱱᱟᱛᱚ ᱩᱱᱟᱹᱜ ᱵᱟᱹᱧ ᱫᱤᱥᱟᱹᱭᱮᱫᱟ ᱱᱟ ᱟᱹᱰᱤ ᱦᱩᱰᱤᱧ ᱜᱤᱧ ᱛᱟᱦᱮᱸ ᱠᱟᱱᱟ ᱟ ᱩᱱ ᱢᱟᱱᱮ ᱟᱹᱜᱩ ᱠᱟᱛᱮᱜ ᱠᱚ ᱫᱚᱦᱚ ᱠᱟᱜ ᱠᱟᱱᱟ ᱚᱲᱟᱜ ᱨᱮ ᱟᱫᱚᱧ ᱞᱟᱹᱭᱟ ᱱᱚᱣᱟ ᱫᱚ ᱵᱟᱵᱚᱱ ᱩᱛᱩᱭ ᱛᱮ ᱱᱚᱣᱟ ᱵ ᱫᱚ ᱟᱫᱚ ᱠᱚ ᱞᱟᱹᱭ ᱮᱫᱟ ᱵᱟ ᱱᱚᱣᱟ ᱫᱚ ᱨᱟᱱ ᱦᱩᱭᱩᱜᱼᱟ ᱟᱫᱚ ᱨᱚᱦᱚᱲ ᱠᱟᱛᱮᱜ ᱠᱚ ᱫᱚᱦᱚ ᱠᱟᱫᱟ ᱟᱫᱚ ᱪᱮᱫ ᱨᱟᱱ ᱠᱚᱨᱮ ᱪᱠᱚ ᱞᱟᱜᱟᱣᱟ ᱚᱱᱟ ᱫᱚ ᱵᱟᱹᱧ ᱵᱟᱰᱟᱭᱟ
ᱡᱟᱣ ᱦᱚ ᱟᱫᱚ ᱠᱟᱛᱷᱟ ᱭᱮᱫ ᱟᱢ ᱵᱟᱝ
ᱦᱚᱸ
ᱦᱚ ᱦᱳᱭ ᱟᱫᱚ ᱤᱭᱟᱹᱢᱟᱥᱮ ᱠᱟ. ᱭᱤᱝ ᱛᱟᱞᱝ ᱢᱮ ᱡᱮ ᱟᱵᱚᱣᱟᱜ ᱥᱟᱨᱡᱚᱢ ᱥᱟᱠᱟᱢ ᱛᱤᱱᱟᱹᱜ ᱞᱮᱠᱟᱛᱮ ᱵᱮᱵᱚᱦᱟᱨ ᱜᱮᱭᱟᱵᱚᱱ? ᱪᱮᱫ ᱪᱮᱫ ᱠᱚᱵᱚᱱ ᱵᱮᱵᱚᱦᱟᱨ ᱜᱮᱭᱟ ᱚᱱᱟ ᱢᱟᱥᱮ ᱞᱟᱹᱭ ᱛᱟᱞᱟᱝᱼᱟ ᱢᱮ
ᱤᱧ ᱡᱟᱦᱟᱸ ᱠᱚᱧ ᱵᱟᱰᱟᱭᱟ ᱚᱱᱟ ᱠᱚᱜᱮᱧ ᱞᱟᱹᱭᱫᱟᱹᱧ
ᱦᱳᱭ
ᱫᱟᱠᱟ ᱡᱚᱢ ᱯᱟᱛᱲᱟ,
ᱦᱳᱭᱻ
ᱯᱷᱩᱲᱩᱜ ᱩᱛᱩ ᱡᱚᱢ ᱞᱟᱹᱜᱤᱫ ᱛᱮ
ᱦᱳᱭ ᱱᱟᱯᱟᱭᱟ᱾
ᱵᱚᱸᱜᱟ ᱪᱚᱰᱚᱨ ᱢᱟᱱᱮ ᱡᱟᱦᱟᱸ ᱵᱚᱸᱜᱟ ᱵᱚᱸᱱ ᱪᱚᱰᱚᱨ ᱟᱠᱚᱼᱟ ᱾
ᱦᱮᱸ
ᱚᱱᱟ ᱞᱟᱹᱜᱤᱫ ᱛᱮ ᱢᱟᱱᱮ ᱯᱷᱩᱲᱩᱜ ᱚᱱᱟ ᱚᱱᱟ ᱯᱷᱩᱲᱩᱜ ᱜᱮ ᱞᱟᱜᱟᱜᱼᱟ ᱥᱟᱨᱡᱚᱢ ᱥᱟᱠᱟᱢ ᱯᱷᱩᱲᱩᱜ ᱜᱮ᱾
ᱦᱳᱭ ᱪᱤᱛᱟᱹᱨ ᱨᱮᱫᱚ ᱞᱟᱹᱭᱟᱜ ᱢᱮ ᱡᱮ ᱱᱚᱣᱟ ᱫᱚ ᱩᱛᱩ ᱡᱚᱢ ᱯᱷᱩᱲᱩᱜ ᱞᱮᱠᱟ ᱫᱚ ᱵᱳᱞ ᱛᱮᱫᱚ ᱵᱟᱝ ᱦᱩᱭᱩᱜᱼᱟ, ᱚᱱᱟ ᱫᱚ ᱵᱟᱨ ᱫᱷᱟᱣ ᱨᱮ ᱠᱚ ᱯᱟᱹᱴᱤᱭᱟ ᱠᱷᱟᱹᱞᱤ᱾
ᱦᱮᱸ, ᱦᱮᱸ ᱚᱱᱟ ᱯᱷᱩᱲᱩᱜ ᱨᱮ ᱵᱷᱮᱜᱟᱨ- ᱵᱷᱮᱜᱟᱨ ᱦᱩᱭᱩᱜᱼᱟ ᱩᱛᱩ ᱡᱚᱢ ᱯᱷᱩᱲᱩᱜ ᱢᱤᱫ ᱨᱚᱠᱚᱢ ᱦᱩᱭᱩᱜᱼᱟ ᱡᱟᱦᱟᱸ ᱵᱚᱸᱜᱟ ᱯᱷᱩᱲᱩᱜᱼᱚ, ᱚᱱᱟ ᱢᱤᱫ ᱨᱚᱠᱚᱢ, ᱮᱸᱻ ᱵᱟᱯᱞᱟ -ᱵᱤᱦᱟ ᱨᱮ ᱡᱟᱦᱟᱸ ᱚᱱᱮ ᱥᱩᱱᱩᱢ- ᱥᱟᱥᱟᱝ ᱥᱟᱝ ᱚᱡᱚᱜ ᱞᱟᱹᱜᱤᱫ ᱯᱷᱩᱲᱩᱜ ᱠᱚ ᱵᱮᱱᱟᱶᱼᱟ ᱾
ᱦᱮᱸᱻ
ᱚᱱᱟ ᱢᱤᱫ ᱨᱚᱠᱚᱢ ᱾ ᱟᱨ ᱡᱟᱦᱟᱸ ᱵᱷᱟᱸᱰᱟᱸᱱ ᱨᱮ
ᱦᱩᱸ᱾
ᱩᱱ ᱦᱚᱸᱛᱚ ᱠᱚ ᱵᱚᱸᱜᱟ ᱵᱩᱨᱩᱭᱟ, ᱩᱱ ᱚᱱᱟ ᱨᱮᱱᱟᱜ ᱯᱷᱩᱲᱩᱜ ᱦᱚᱸ ᱠᱟᱹᱴᱤᱡ ᱢᱤᱫ ᱟᱨ ᱠᱟᱹᱴᱤᱡ ᱟᱞᱟᱫᱟ ᱜᱮ ᱛᱟᱦᱮᱱᱟ ᱵᱷᱮᱜᱟᱨ ᱧᱚᱜ ᱛᱟᱦᱮᱱᱟ ᱾
ᱟᱪᱪᱷᱟ᱾
ᱚᱝᱠᱟ ᱞᱮᱠᱟ ᱾
ᱟᱨ ᱼᱟᱨᱼᱟᱨ
ᱚ ᱟᱫᱚᱻ ᱟᱨ ᱱᱚᱣᱟ ᱪᱚᱴᱟ ᱧᱩ ᱪᱚᱴᱟ ᱠᱚ ᱵᱮᱱᱟᱣᱼᱟ ᱾ ᱵᱟᱵᱟ ᱦᱚᱲ ᱠᱚᱢ ᱧᱮᱞ ᱟᱠᱟᱫ ᱠᱚᱣᱟ? ᱢᱟᱨᱟᱝ ᱪᱚᱴᱟ ᱠᱚ ᱧᱩᱭ ᱜᱮᱭᱟ ᱥᱟᱨᱡᱚᱢ ᱥᱟᱠᱟᱢ ᱨᱮᱱᱟᱜ ᱾
ᱦᱮᱸ ᱧᱮᱞ ᱠᱟᱜ ᱠᱚᱭᱟᱹᱤᱧ᱾
ᱦᱮᱸ ᱚᱱᱟ ᱪᱚᱴᱟ ᱠᱚ ᱵᱮᱱᱟᱣ ᱜᱮᱭᱟ ᱾ ᱟᱫᱚ ᱱᱤᱭᱟᱹ ᱚᱠᱛᱚ ᱚᱱᱠᱟ ᱵᱟᱝ ᱤᱧ ᱩᱭᱦᱟᱹᱨ ᱫᱟ ᱾
ᱚᱫᱚ ᱟᱹᱣᱨ ᱨᱮᱭᱟᱜ ᱛᱚ ᱚᱱᱟ ᱦᱚᱛᱮᱫ ᱛᱮ ᱵᱟᱢ ᱫᱤᱥᱟᱹᱭᱮᱫᱟ ᱦᱮᱸᱥᱮ᱾
ᱦᱚᱭ᱾
ᱚᱱᱟ ᱫᱚ ᱪᱮᱫ ᱢᱟᱥᱮ ᱞᱟᱹᱭ ᱢᱮ?
ᱪᱮᱫ?
ᱠᱤᱭᱟᱹ ᱥᱤᱸᱫᱩᱨ ᱚᱱᱟ ᱨᱮᱜᱮ ᱠᱚ ᱫᱚᱦᱚ ᱠᱟᱜᱼᱟ ᱠᱚ, ᱨᱮᱫ ᱫᱚᱦᱚ ᱡᱟᱦᱟᱸ ᱠᱚᱨᱮ ᱠᱚ᱾
ᱳᱭ ᱦᱮᱸ, ᱦᱮᱸ, ᱦᱮᱸ ᱴᱷᱤᱠ᱾
ᱟᱫᱚ ᱚᱱᱟ ᱠᱷᱟᱹᱛᱤᱨ ᱜᱮ ᱛᱤᱱᱟᱹᱜ ᱟᱹᱣᱨᱤ ᱦᱩᱭᱩᱜᱼᱟᱛᱚ ᱚᱱᱟ ᱛᱚ ᱵᱟᱝ ᱫᱤᱥᱟᱹᱜ ᱠᱟᱱᱟ ᱥᱮ ᱪᱮᱫᱮ?
ᱦᱳᱭ-ᱦᱳᱭ ᱚᱱᱟ ᱛᱮᱜᱮ ᱵᱟᱹᱧ ᱫᱤᱥᱟᱹᱭ ᱫᱟ ᱾
ᱦᱚᱸ᱾ ᱚᱱᱠᱟᱜᱮ
ᱛᱟᱦᱚᱞᱮ ᱟᱯᱮᱥᱮᱫ ᱫᱚ ᱥᱟᱨᱡᱚᱢ ᱫᱟᱨᱮ ᱫᱚ ᱢᱮᱱᱟᱜᱼᱟ?
ᱵᱟᱹᱱᱩᱜᱼᱟ ᱵᱟᱹᱱᱩᱜ ᱛᱚ᱾ ᱢᱮᱱᱠᱷᱟᱱ ᱞᱮ ᱵᱟᱰᱟᱭᱟᱞᱮ ᱟᱨᱠᱤ ᱚᱱᱟ ᱠᱚᱞᱮ ᱵᱮᱵᱚᱦᱟᱨ ᱜᱮᱭᱟᱞᱮ ᱦᱮᱸ ᱥᱮ᱾
ᱟ - ᱚᱸ᱾ ᱦᱳᱭ ᱛᱚ᱾
ᱚᱱᱟ ᱦᱳᱛᱮᱫ ᱛᱮ ᱟᱯᱮ ᱞᱮᱠᱟ ᱵᱤᱨ ᱫᱤᱥᱚᱢ ᱠᱚᱲᱟ, ᱯᱮᱲᱟ ᱠᱚᱞᱮ ᱫᱚᱦᱚ ᱟᱠᱟᱫ ᱠᱚᱣᱟ ᱥᱮ᱾
ᱚᱻ
ᱪᱟᱞᱟᱠ ᱜᱮᱭᱟ ᱞᱮ ᱵᱟᱝ?
ᱦᱳᱭ ᱟᱨ ᱛᱟᱦᱚᱞᱮ ᱟᱯᱮ ᱫᱚ ᱡᱚᱠᱷᱚᱱ ᱯᱤᱴᱷᱟᱹ ᱞᱟᱴᱷᱟᱭᱟᱯᱮ
ᱦᱩᱸ
ᱯᱟᱛᱞᱟ ᱯᱤᱴᱷᱟᱹ ᱟᱵᱚ ᱫᱚᱵᱚᱱ ᱡᱚᱢ ᱜᱮᱭᱟ᱾
ᱦᱩᱸ
ᱛᱚ ᱩᱱᱫᱚ ᱥᱟᱠᱟᱢ ᱠᱚᱫᱚ ᱠᱤᱨᱤᱧᱟᱯᱮ ᱥᱮ ᱱᱚᱝᱠᱟ ᱯᱮᱲᱟ ᱠᱚᱴᱷᱮᱱ ᱠᱷᱚᱱ
ᱟᱫᱚ ᱚᱱᱮᱫᱽ ᱚᱱᱮ ᱛᱚᱧ ᱞᱟᱹᱭ ᱠᱮᱫᱟ ᱟᱞᱮ ᱫᱚᱞᱮ ᱪᱟᱞᱟᱠ ᱜᱮᱭᱟ ᱥᱮ ᱯᱮᱲᱟ ᱯᱟᱹᱲᱦᱟᱹ ᱴᱷᱮᱱ ᱠᱷᱚᱱᱟᱜ ᱜᱮᱞᱮ ᱴᱮᱜᱚᱡ ᱟᱹᱜᱩ ᱠᱚᱣᱟ᱾
ᱚᱸᱻ ᱟᱪᱪᱷᱟ ᱟᱪᱪᱷᱟ
ᱫᱟᱹᱛᱟᱹᱱᱤ ᱥᱟᱠᱟᱢ ᱥᱟᱦᱟᱱ ᱚᱱᱟ ᱠᱚ ᱡᱚᱛᱚ ᱞᱮ ᱟᱹᱜᱩᱭᱟᱞᱮ ᱟᱫᱚ ᱚᱱᱠᱟ ᱛᱮᱜᱮ ᱞᱮ
ᱚᱦᱚ ᱛᱟᱦᱚᱞᱮ ᱟᱯᱮ ᱥᱮᱱ ᱫᱚ ᱪᱮᱫ ᱠᱚ ᱫᱟᱨᱮ ᱫᱚ ᱢᱮᱱᱟᱜᱼᱟ?
ᱩᱸ ᱟᱞᱮ ᱥᱮᱫ ᱫᱚ ᱦᱮᱱᱟᱜ ᱠᱟᱫᱟ ᱱᱟᱱᱟ ᱦᱩᱱᱟᱹᱨ ᱨᱚᱝ ᱵᱮᱨᱚᱝ ᱫᱟᱨᱮ᱾ ᱦᱮᱸ ᱡᱟᱦᱟᱸ ᱫᱚ ᱵᱟᱯᱞᱟ ᱦᱮᱱᱟᱜᱼᱟ ᱠᱟᱹᱣᱦᱟᱹ ᱦᱮᱱᱟᱜᱼᱟ᱾ ᱦᱮᱞᱞᱟ ᱦᱮᱱᱟᱜᱼᱟ᱾ ᱦᱮᱸᱥᱟᱜ ᱦᱮᱱᱟᱜᱼᱟ, ᱵᱟᱲᱮ ᱦᱮᱱᱟᱜᱼᱟ, ᱯᱟᱠᱟᱲᱮ ᱦᱮᱱᱟᱜᱼᱟ᱾ ᱡᱟᱹᱱᱩᱢ ᱫᱟᱨᱮ ᱦᱮᱱᱟᱜᱼᱟ, ᱠᱷᱤᱡᱩᱨ ᱫᱟᱨᱮ ᱦᱮᱱᱟᱜᱼᱟ, ᱛᱟᱞᱮ ᱫᱟᱨᱮ ᱦᱮᱱᱟᱜᱼᱟ᱾ ᱥᱤᱨᱤᱥ ᱫᱟᱨᱮ ᱦᱮᱱᱟᱜᱼᱟ ᱢᱟᱫ ᱜᱟᱡᱟᱲ ᱦᱮᱱᱟᱜᱼᱟ
ᱚ
ᱱᱤᱢ ᱫᱟᱨᱮ ᱦᱮᱱᱟᱜᱼᱟ᱾
ᱥᱚᱢᱟᱨ ᱫᱟᱨᱮ ᱦᱮᱱᱟᱜᱼᱟ᱾
ᱚᱱᱟ ᱢᱟᱫ ᱫᱟᱨᱮ ᱚᱱᱟ ᱫᱚ ᱨᱚᱦᱚᱭ ᱦᱩᱭᱩᱜ-ᱟ ᱛᱚ᱾
ᱦᱳᱭ ᱦᱳᱭ
ᱚ ᱚᱱᱟ ᱫᱚ ᱟᱡ ᱛᱮᱫᱚ ᱚᱱᱠᱟ ᱵᱟᱝ ᱫᱟᱨᱮᱜᱼᱟ᱾
ᱵᱟᱝ ᱟᱡ ᱛᱮᱫᱚ ᱚᱱᱟ ᱫᱚ ᱵᱟᱝ ᱫᱟᱨᱮᱜᱼᱟ᱾
ᱚ
ᱢᱮᱱᱠᱷᱟᱱ ᱢᱤᱫᱴᱟᱝ ᱫᱟᱨᱮ ᱞᱮᱱᱠᱷᱟᱱ ᱫᱚ ᱚᱱᱟ ᱫᱚ ᱟᱡ ᱛᱮᱜᱮ ᱡᱟᱹᱲ ᱯᱟᱨᱪᱟᱜᱼᱟ᱾
ᱚ
ᱦᱳᱭ
ᱦᱮᱸᱛᱚ ᱟᱫᱚ ᱢᱟᱫ ᱦᱚᱸ ᱚᱱᱠᱟᱱᱟᱜ ᱤᱧ ᱧᱮᱞ ᱟᱠᱟᱫᱟ᱾ ᱢᱟᱱᱮ ᱚᱫᱷᱮᱠ ᱠᱚᱫᱚ ᱟᱹᱰᱤ ᱢᱟᱱᱮ ᱢᱚᱴᱟ ᱧᱚᱜ ᱦᱩᱭᱩᱜᱼᱟ ᱚᱫᱷᱮᱠ ᱠᱚᱫᱚ ᱢᱟᱱᱮ ᱢᱟᱱᱮ ᱨᱚᱜᱟ ᱧᱚᱜ, ᱚᱱᱟ ᱫᱚ ᱟᱫᱚ ᱵᱷᱮᱜᱟᱨ ᱵᱷᱮᱜᱟᱨ ᱢᱟᱜᱽ ᱢᱮᱱᱟᱜᱼᱟ, ᱢᱟᱱᱮ ᱥᱮ ᱪᱮᱫ ᱞᱮᱠᱟ? ᱠᱟ
ᱦᱮᱸ ᱢᱟᱫ ᱫᱚ ᱵᱷᱮᱜᱟᱨ ᱫᱚ ᱵᱷᱮᱜᱟᱨ ᱜᱮᱭᱟ, ᱠᱷᱚᱞ ᱢᱟᱫ ᱦᱚᱸ ᱦᱮᱱᱟᱜᱼᱟ ᱟᱨ ᱡᱩᱵᱟᱹ ᱢᱟᱫ ᱦᱚᱸ ᱦᱮᱱᱟᱜᱼᱟ᱾ ᱡᱟᱦᱟᱸ ᱫᱚ ᱡᱟᱣ ᱢᱟᱫ ᱠᱚ ᱞᱮᱫᱟ, ᱢᱤᱫᱴᱟᱝ ᱫᱚ ᱵᱷᱟᱞᱠᱤ ᱢᱟᱫ᱾ ᱟᱨᱚ ᱟᱹᱰᱤ ᱨᱚᱠᱚᱢ ᱵᱩᱨᱩᱢᱟᱫ ᱦᱮᱱᱟᱜᱼᱟ ᱢᱩᱠᱛᱚ ᱥᱮ ᱪᱮᱫ ᱰᱠ ᱠᱷ ᱢᱟᱫ ᱪᱚ ᱨᱮᱱᱟᱜ ᱧᱩᱛᱩᱢ ᱫᱚ ᱵᱟᱹᱧ ᱵᱟᱰᱟᱭᱟ ᱢᱮᱱᱠᱷᱟᱱ ᱫᱚ ᱦᱮᱱᱟᱜᱼᱟ ᱱᱟᱱᱟ ᱦᱩᱱᱟᱹᱨ ᱢᱟᱫ ᱫᱚ᱾ ᱦᱮᱸ ᱥᱮ ᱡᱟᱦᱟᱸ ᱫᱚ ᱢᱟᱫ ᱮᱢ ᱞᱟᱹᱭ ᱜᱮ ᱚᱱᱟ ᱢᱚᱴᱟ ᱧᱚᱜ, ᱚᱱᱟ ᱫᱚ ᱦᱩᱫᱟᱹᱲ ᱠᱚ ᱡᱩᱛ ᱜᱮᱭᱟ, ᱦᱩᱫᱟᱹᱲ ᱜᱟᱹᱲᱤ ᱨᱮᱱᱟᱜ ᱦᱩᱫᱟᱹᱲ
ᱚ
ᱰᱟᱝᱨᱟ ᱜᱟᱹᱰᱤ ᱠᱟᱰᱟ ᱜᱟᱹᱰᱤ ᱨᱮᱱᱟᱜ ᱦᱩᱫᱟᱹᱲ ᱮᱢ ᱧᱮᱞ ᱠᱟᱫᱟ ᱛᱚ, ᱚᱱᱟ ᱢᱚᱴᱟ ᱜᱮ ᱡᱟᱦᱟᱸ ᱛᱟᱦᱮᱱ ᱫᱚ᱾
ᱦᱮᱸ ᱦᱮᱸ
ᱦᱩᱸ ᱚᱱᱟ
ᱚ ᱟᱫᱚ ᱚᱱᱮ ᱠᱷᱚᱞ ᱢᱟᱫ ᱡᱟᱦᱟᱸᱢ ᱞᱟᱹᱭ ᱠᱮᱫᱟ᱾ ᱚᱱᱟ ᱫᱚ ᱪᱮᱫ ᱠᱷᱚᱞ ᱜᱮ ᱛᱟᱦᱮᱱᱟ ᱥᱮ ᱪᱮᱫ?
ᱦᱮᱸ ᱚᱱᱟ ᱠᱷᱚᱞ ᱜᱮ ᱛᱟᱦᱮᱱᱟ ᱚᱱᱟᱛᱮ ᱦᱟᱹᱠᱩ ᱞᱮ ᱥᱟᱵ ᱠᱚᱜᱮᱭᱟ ᱚᱱᱟ ᱢᱟᱫ ᱛᱮᱫᱚ ᱵᱟᱴᱟᱭ
ᱚ
ᱚᱱᱟ ᱫᱚ ᱪᱮᱫ ᱞᱮᱠᱟ ᱢᱤᱫᱴᱟᱝ ᱟᱲᱮᱨᱮ ᱜᱷᱟᱹᱭ ᱛᱟᱦᱮᱱᱟ ᱛᱚ ᱟᱫᱚ ᱚᱱᱟ ᱫᱷᱟᱨᱮ ᱫᱚ ᱢᱤᱫᱴᱟᱝ ᱚᱱᱟ ᱯᱷᱩᱱᱴᱩᱥ ᱞᱮ ᱵᱮᱱᱟᱣᱚᱞ ᱚᱱᱟ ᱨᱮᱱᱟᱜ ᱦᱳᱭ ᱟᱫᱚ ᱚᱱᱟ ᱴᱩᱠᱩᱡ ᱚᱱᱟ ᱛᱟᱭᱚᱢ ᱫᱷᱟᱨᱮ- ᱫᱷᱟᱨᱮ ᱛᱚᱞ ᱠᱟᱜᱼᱟ ᱥᱮ ᱛᱚᱯᱟ ᱠᱟᱜᱼᱟ ᱞᱮ ᱟᱫᱚ ᱢᱤᱫ ᱫᱷᱟᱨᱮ ᱫᱟᱜ ᱫᱩᱞ ᱞᱮᱱᱠᱷᱟᱱ ᱦᱟᱹᱠᱩ ᱠᱚ ᱫᱚᱱᱟᱠᱚ ᱥᱮ ᱟᱫᱚ᱾ ᱴᱩᱠᱩᱠᱚ ᱫᱚᱞᱚᱢ ᱵᱚᱞᱚᱱ ᱟᱠᱤ ᱟᱨᱠᱤ᱾
ᱚ
ᱦᱳᱭ ᱟᱯᱮ ᱯᱮ ᱥᱟᱵ ᱠᱚᱜᱮᱭᱟ ᱦᱟᱹᱠᱩ ᱠᱚ
ᱦᱮᱸ ᱥᱟᱵ ᱫᱚᱢᱮ ᱥᱟᱵ ᱠᱚᱣᱟ ᱟᱞᱮ ᱫᱚ ᱚᱱᱮ ᱜᱷᱩᱜᱤ ᱦᱟᱱᱟ ᱠᱚᱛᱮ
ᱚ ᱜᱷᱩᱱᱤ ᱠᱚᱫᱚ ᱵᱟᱹᱱᱩᱜ ᱛᱚ
ᱥᱚᱵ
ᱚ ᱦᱩᱸ
ᱟᱫᱚ ᱟᱞᱮ ᱥᱮᱫ ᱫᱚ ᱚᱱᱟ ᱢᱟᱱᱮ ᱱᱤᱛᱚᱜ ᱫᱚ ᱞᱟᱦᱟᱛᱮ ᱡᱟᱦᱟᱸᱮ ᱞᱮᱠᱟ ᱠᱚ ᱧᱟᱢᱚᱜ ᱠᱟᱱ ᱛᱟᱦᱮᱸᱫ ᱟᱞᱮ ᱥ ᱥᱷᱩᱴᱭᱟᱹ ᱜᱟᱰᱟ ᱢᱮᱱᱟᱜᱼᱟ ᱛᱚ᱾
ᱦᱮᱸ
ᱛᱟᱦᱚᱞᱮ ᱞᱟᱦᱟ ᱛᱮᱫᱚ ᱡᱟᱹᱥᱛᱤ ᱧᱚᱜ ᱜᱮᱠᱚ ᱧᱟᱢᱚᱜ ᱠᱟᱱ ᱛᱟᱦᱮᱸᱫ ᱱᱮᱛᱟᱨ ᱫᱚ ᱚᱱᱠᱟ ᱫᱚ᱾ ᱦᱟᱹᱠᱩ ᱦᱚᱸ ᱵᱟᱠᱚ ᱮᱢᱚᱜ ᱠᱟᱱᱟ᱾ ᱦᱟᱹᱠᱩ, ᱠᱟᱴᱠᱚᱢ ᱪᱮᱫ ᱞᱮᱠᱟ ᱦᱚᱸ ᱵᱟᱝ
ᱚ
ᱛᱮ ᱟᱞᱮᱮᱥᱮᱫ ᱫᱚ ᱦᱠᱩ ᱫᱚ ᱥᱟᱸᱜᱮ ᱫᱚᱠᱚ ᱥᱟᱸᱜᱮ ᱜᱮᱭᱟ ᱥᱮ ᱥᱟᱸᱜᱮ ᱟᱠᱚ ᱛᱟᱭᱚᱢ᱾ ᱟᱨᱢᱟᱨᱟᱜ ᱱᱟᱥᱮ ᱟᱨ ᱢᱤᱫ ᱪᱟᱸᱫᱚ ᱛᱟᱭᱚᱢ ᱠᱷᱟᱱ ᱜᱮ ᱦᱮᱸᱥᱮ ᱫᱚᱢᱮ ᱡᱳᱨ ᱦᱟᱹᱠᱩ ᱦᱟᱹᱠᱩ ᱡᱚᱢ ᱡᱚᱢ ᱛᱮ ᱢᱤᱫ ᱫᱤᱱ ᱪᱟᱞᱟᱢ ᱥᱮᱨᱢᱟ ᱤᱧ ᱦᱟᱹᱠᱩ ᱥᱟᱵ ᱞᱮᱫ ᱠᱚᱣᱟᱹᱧ ᱡᱟᱹᱱᱤᱡ ᱪᱚ ᱜᱟᱱᱚᱜᱼᱟ ᱛᱩᱨᱩᱭ ᱵᱟᱹᱞᱛᱤ ᱦᱟᱹᱠᱩ
ᱩᱱᱟᱹᱜ ᱜᱟᱱ
ᱦᱮᱸ ᱛᱟᱥᱮ ᱨᱚᱦᱚᱲ ᱯᱮᱲᱟ ᱚᱲᱟᱜ ᱵᱷᱮᱡᱟ ᱛᱮᱜᱮᱞᱮ ᱞᱟᱸᱜᱟ ᱪᱟᱵᱟᱭᱮᱱᱟ ᱞᱮ᱾
ᱚ ᱟᱫᱚ ᱪᱮᱫ ᱚᱱᱠᱟ ᱯᱩᱠᱷᱚᱨᱤ ᱨᱮ ᱥᱮ ᱯᱨᱠᱷᱛ ᱵᱟᱹᱫ ᱠᱚᱨᱮ ᱜᱮ᱾
ᱚ ᱠᱷᱮᱛ ᱫᱚ ᱵᱟᱝ ᱚᱱᱟ ᱫᱚ ᱡᱟᱦᱟᱸ ᱴᱷᱮᱱ ᱫᱟᱜ ᱫᱩᱞᱩᱜᱼᱟ ᱢᱤᱫᱴᱟᱝ ᱜᱟᱵᱷᱟ ᱞᱮᱠᱟ᱾ ᱫᱟᱠᱟ ᱛᱮᱭᱟᱨ ᱞᱮᱱᱟ ᱚᱸᱰᱮ ᱟᱨᱠᱤ ᱟᱨᱮᱡ ᱦᱩᱭᱱᱟ ᱳ ᱢᱮᱥᱤᱱ ᱛᱮ ᱟᱨ ᱚᱱᱠᱟ ᱥᱟᱵ ᱦᱩᱭ ᱮᱱᱟ᱾
ᱚ ᱢᱟᱱᱮ ᱠᱷᱮᱛ ᱠᱚᱨᱮᱱᱟᱜ ᱫᱟᱜ ᱚᱱᱟ ᱜᱟᱵᱷᱟᱨ ᱨᱮ ᱫᱩᱞᱩᱜᱼᱟ᱾
ᱦᱳᱭ ᱠᱮᱱᱮᱞ ᱫᱟᱜ ᱚᱱᱟᱨᱮ ᱫᱩᱞᱩᱜᱼᱟ᱾
ᱚ ᱚ ᱠᱮᱱᱮᱞ ᱠᱮᱱᱮᱞ ᱫᱟᱜ ᱛᱟᱦᱞᱮ ᱟᱯᱮᱮᱥᱮᱫ ᱫᱚ ᱪᱟᱞᱟᱣ ᱟᱠᱟᱱᱟ?
ᱦᱩᱸ
ᱚ
ᱮᱛ ᱚᱱᱠᱟ ᱡᱟᱞ ᱠᱚ ᱚᱰᱟᱣ ᱵᱟᱲᱟᱭᱮᱫ ᱛᱟᱦᱮᱸᱫ ᱟᱫᱚ ᱫᱚᱢᱮ ᱠᱚ ᱡᱷᱟᱹᱞᱤᱜ ᱠᱟᱱᱟ ᱦᱠᱩ ᱟᱫᱚ ᱤᱧ ᱜᱮ ᱪᱮᱫ ᱤ ᱢᱚᱱᱮᱠᱮᱫ ᱮ ᱛᱱᱟ ᱡᱟᱞ ᱫᱚ ᱚᱲᱟᱣ ᱵᱟᱲᱟ ᱮ᱾ ᱟᱨᱚ ᱟᱸᱡᱮᱫ ᱢᱟᱥᱮ ᱢᱤᱫᱴᱟᱝ ᱰᱚᱵᱷᱟᱜ ᱢᱤᱥᱤᱱᱤᱧ ᱤᱫᱤ ᱠᱮᱫᱟ ᱟᱨ ᱠᱷᱟᱴᱟᱣ ᱠᱚᱛ ᱟᱨ ᱤᱧᱡᱮᱫ ᱵᱮᱥ ᱱᱚᱠᱟᱨ ᱮ ᱦᱟᱹᱠᱩ ᱱᱚᱝᱠᱟ ᱨᱮᱜᱮ ᱦᱟᱹᱠᱩ ᱢᱮᱛᱟᱢ ᱠᱟᱱᱟᱭ᱾ ᱥᱟᱵ ᱥᱟᱵ ᱛᱮᱜᱮᱞᱮ ᱞᱟᱸᱜᱟ ᱜᱚᱜ ᱱᱟ ᱦᱮᱸ ᱫᱚᱥᱴᱟ ᱠᱷᱚᱱᱟᱜ ᱫᱩᱴᱟ ᱛᱤᱱᱴᱟ ᱫᱷᱟᱹᱵᱤᱡ ᱞᱮ ᱠᱩ ᱞᱮ ᱥᱟᱵ ᱮᱜ ᱠᱚᱣᱟ ᱟᱨ ᱠᱚᱞᱮ ᱥᱚᱞᱟᱭ ᱮᱜ ᱠᱚᱣᱟ
ᱦᱚ ᱵᱮᱥ ᱡᱩᱫᱤ ᱯᱮ ᱥᱟᱵ ᱠᱚᱣᱟ ᱚᱝᱠᱟ ᱟᱞᱮ ᱥᱮᱜ ᱟᱹᱜᱩ ᱚᱴᱚ ᱠᱟᱠᱚᱯᱮ᱾
ᱟᱪᱪᱷᱟ ᱴᱷᱤᱠ ᱟᱪᱮ ᱟᱫᱚ ᱡᱳᱜᱟᱡᱳᱜ ᱛᱚ ᱵᱟᱹᱱᱩᱜᱼᱟ ᱦᱮᱸ ᱥᱮ ᱚᱱᱟ ᱦᱩᱭᱩᱜ ᱠᱟᱱᱟ ᱢᱮᱱ ᱠᱟᱛᱷᱟ᱾
ᱟᱫᱚ ᱯᱷᱳᱱ ᱵᱟᱲᱟᱭ ᱯᱮ ᱡᱟᱦᱟᱸ ᱛᱤᱥ ᱠᱚᱨᱮᱜ ᱫᱚ
ᱦᱮᱸ ᱛᱟᱞᱮ ᱞᱤᱫᱟᱹᱧ ᱵᱟᱝ ᱨᱚᱲ ᱵᱩᱡᱷᱟᱹᱣ ᱚᱱᱟ ᱠᱷᱟᱹᱛᱤᱨ ᱛᱮᱜᱮ
ᱵᱟᱝ ᱵᱟᱝ ᱟᱫᱚ ᱪᱮᱜ ᱠᱚᱪᱚᱝ ᱚᱲᱟᱜ ᱠᱚᱨᱮ ᱠᱟᱹᱢᱤ ᱦᱩᱭᱩᱜᱼᱟ ᱦᱟᱱᱟ ᱱᱟᱣᱟ ᱟᱫᱚ ᱯᱷᱳᱱ ᱚᱱᱟ ᱢᱚᱱᱮ ᱜᱮ ᱵᱟᱝ